ᱟᱞᱳᱜ ᱾
ᱟᱸ ᱦᱮᱞᱳ ᱾
ᱦᱳᱭ, ᱴᱤᱡ -ᱴᱷᱚᱡ--ᱴᱚᱡ ᱾ ᱟᱸᱡᱚᱢᱮᱜ-ᱟ ᱢᱮ ᱟᱵᱤᱱ ᱱᱟᱜ ᱟᱞᱤᱧᱟᱜ ᱨᱚᱲ?
ᱦᱚᱸᱸ ᱟᱸᱡᱚᱢ ᱧᱟᱢᱮᱜᱼ ᱟ ᱞᱤᱧ ᱾
ᱷᱩᱸ ᱦᱚᱭ ᱾
ᱟᱨ ᱪᱮᱜ ᱵᱤᱱ ᱪᱤᱠᱟᱹ ᱵᱟᱲᱟᱭᱮᱜᱼᱟ?
ᱦᱮᱸ ᱪᱮᱜ ᱦᱚᱸ ᱵᱟᱝᱜᱮ ᱱᱤᱛᱚᱜ ᱫᱚ ᱵᱮᱹᱨᱮᱹᱜ ᱵᱟᱲᱟ ᱠᱟᱛᱮ ᱫᱩᱲᱩᱵ ᱵᱟᱲᱟ ᱦᱳᱭ ᱠᱟᱱᱟ ᱾
ᱚᱻ ᱱᱟᱥᱛᱟ ᱠᱚᱫᱚ ᱦᱳᱭᱱᱟ ᱥᱮ ᱵᱟᱝ?
ᱥᱟᱜ ᱱᱟᱥᱛᱟ ᱠᱚ ᱟᱹᱨᱤ ᱦᱳᱭᱳᱜᱼᱟ ᱟᱨ ᱟᱵᱤᱱ ᱫᱚ ᱪᱮᱜ ᱵᱤᱱ ᱪᱤᱠᱟᱹᱭ ᱮᱜ-ᱟ?
ᱟᱞᱤᱧ ᱦᱚᱸ ᱪᱮᱜ ᱦᱚᱸ ᱵᱟᱝᱞᱤᱧ ᱪᱤᱠᱟᱹᱭᱮᱜᱼᱟ ᱫᱩᱲᱩᱵ ᱵᱟᱲᱟ ᱟᱠᱟᱱᱟ ᱞᱤᱧ ᱾
ᱦᱳᱭ ᱛᱚ ᱾
ᱟᱯᱮ ᱥᱮᱫ ᱫᱚ ᱦᱳᱲᱳ ᱠᱚᱠᱚ ᱨᱚᱦᱚᱭᱮᱜᱼᱟ ᱥᱮ ᱵᱟᱝ?
ᱦᱳᱲᱳᱻ ᱠᱚᱫᱚ, ᱮᱸᱻ ᱨᱚᱦᱚᱭ ᱪᱟᱞᱟᱜ ᱠᱟᱱᱟ ᱢᱤᱫ ᱵᱟᱨ ᱟᱨᱠᱤ ᱾ ᱩᱱᱟᱹᱜ ᱴᱟ ᱛᱚ ᱟᱹᱣᱨᱤ ᱮᱦᱚᱵᱚᱜ ᱟ ᱛ ᱾ ᱫᱟᱜ ᱡᱟᱹᱲᱤ ᱵᱟᱝ ᱠᱷᱟᱹᱛᱤᱨ ᱛᱮᱜᱮ ᱵᱟᱝ ᱦᱩᱭ ᱦᱚᱜ ᱟᱠᱟᱱᱟ ᱟᱨᱠᱤ ᱟᱹᱜ ᱮᱸᱜ, ᱡᱟᱦᱟᱸ ᱠᱚᱨᱮ ᱠᱟᱹᱴᱤᱡ ᱠᱟᱹᱴᱤᱡ ᱫᱟᱜ ᱞᱟᱜᱟᱣ ᱜᱚᱫ ᱠᱟᱱᱟ ᱚᱱᱟ ᱠᱚᱨᱮ ᱫᱚ ᱨᱚᱦᱚᱭ ᱦᱳᱭᱳᱜ ᱠᱟᱱᱟ ᱾
ᱚᱻ ᱱᱮᱥ ᱫᱚᱚ ᱜᱚᱴᱟᱜᱮ ᱚᱱᱠᱟᱜ ᱜᱮ ᱡᱟᱹᱥᱛᱤ ᱫᱟᱜ ᱜᱮ ᱵᱟᱱᱩᱜ ᱟᱱᱟ ᱾
ᱦᱳᱭ ᱾
ᱚᱱᱟ ᱠᱷᱟᱹᱛᱤᱨ ᱛᱮ ᱜᱚᱴᱟᱜᱮ ᱠᱟᱹᱴᱤᱡ ᱟᱹᱣᱨᱤ ᱾ ᱟᱹᱣᱨᱤ ᱦᱩᱭᱩᱜᱼᱟ ᱱᱚᱛᱮ ᱦᱚᱸ ᱚᱱᱠᱟ ᱜᱮ ᱫᱚᱢᱮ ᱫᱟᱜ ᱵᱟᱹᱱᱩᱜ ᱛᱮ ᱚᱱᱮ ᱾
ᱠᱚ-ᱜ ᱾
ᱚᱱᱟ ᱛᱷᱚᱲᱟ-ᱛᱷᱩᱲᱤ ᱫᱟᱜ ᱟᱠᱟᱫᱟᱭ ᱚᱱᱟ ᱠᱚᱜᱮ ᱡᱟᱦᱟᱸ ᱛᱤᱱᱟᱹᱜ ᱫᱟᱜ ᱠᱟᱱᱟ ᱚᱱᱟ ᱠᱚᱜᱮ ᱠᱚ ᱨᱚᱦᱚᱭ ᱵᱟᱲᱟᱭ ᱮᱫᱟ ᱾
ᱯ-ᱪᱚᱜ ᱚ ᱾
ᱱᱚᱣᱟ ᱟᱯᱮ ᱥᱮᱫ ᱫᱚ ᱵᱚᱞ ᱠᱷᱮᱞᱟ ᱠᱚ ᱦᱳᱭᱳᱜ ᱜᱮᱭᱟ ᱥᱮ ᱵᱟᱝ?
ᱟᱞᱮ ᱥᱮᱜ ᱠᱚ ᱵᱚᱞ ᱠᱷᱮᱞᱟ? ᱮᱸ ᱵᱚᱞ ᱠᱷᱮᱞᱟ ᱫᱚ ᱚᱜ ᱦᱩᱭᱩᱜ ᱜᱮᱭᱟ ᱾
ᱟᱸ
ᱟᱸ, ᱟᱨ ᱟᱯᱮ ᱚᱱᱛᱮ?
ᱟᱞᱮ ᱱᱚᱛᱮ ᱢᱟ ᱦᱳᱭᱳᱜ ᱠᱟᱱᱟ ᱱᱮᱛᱟᱨ ᱠᱷᱚᱡ ᱜᱮ ᱢᱟᱱᱮ ᱛᱮᱹᱦᱮᱹᱧ ᱜᱟᱯᱟ ᱠᱷᱚᱱᱟᱜ ᱜᱮ ᱾ ᱮᱦᱚᱵ ᱟᱠᱟᱫᱟ ᱠᱚ ᱾
ᱚ ᱾
ᱫᱩᱲᱩᱵ-ᱠᱟᱛᱮᱜ ᱦᱟᱸᱰᱮ ᱱᱟᱰᱮ ᱦᱩᱭᱩᱜ ᱠᱟᱱ ᱜᱮᱭᱟ ᱾
ᱦᱳᱭ ᱛᱚ᱾ ᱚᱱᱟ ᱦᱚᱸ ᱱᱟᱯᱟᱭ ᱜᱮ ᱵᱟᱝ ᱥᱮ᱾
ᱦᱮᱸ᱾ ᱟᱯᱮ ᱥᱮᱫ ᱫᱚ ᱛᱤᱱᱟᱹᱜ ᱵᱟᱨ ᱠᱚ ᱪᱟᱥ ᱜᱮᱛᱮ?
ᱟᱞᱮ ᱥᱮᱫ ᱫᱚ ᱢᱤᱫ ᱫᱷᱟᱣ᱾ ᱤᱱᱠᱟᱹ ᱠᱚ ᱪᱟᱥ ᱜᱮᱭᱟ ᱵᱮᱥᱤ ᱫᱚ ᱵᱟᱨ ᱫᱷᱟᱣ ᱡᱟᱦᱟᱭᱸ ᱟᱨᱠᱤ ᱥᱮᱞᱚ ᱥᱩᱨ ᱨᱮ ᱢᱟᱴ ᱤᱭᱟᱹ ᱠᱷᱮᱛ ᱠᱚᱛᱟ ᱠᱚ ᱩᱱᱠᱩᱟᱜ ᱫᱚ ᱵᱟᱨ ᱫᱷᱟᱣ ᱠᱚ ᱪᱟᱥ ᱜᱮᱭᱟ᱾
ᱚ᱾
ᱦᱳᱭ᱾
ᱟᱛᱩ ᱠᱚᱠᱚ ᱨᱚᱦᱚᱭ ᱜᱮᱭᱟ?
ᱦᱮᱸ᱾
ᱩᱛᱩ ᱠᱚᱠᱚ ᱨᱚᱦᱚᱭ ᱜᱮᱭᱟ?
ᱮᱸ ᱦᱳᱭ ᱩᱛᱩ ᱠᱚᱦᱚᱸ ᱟᱹᱰᱤ ᱜᱟᱱ ᱥᱚᱵᱡᱤ ᱜᱮᱠᱚ ᱨᱚᱦᱚᱭ ᱜᱮᱭᱟ ᱡᱮᱢᱚᱱ ᱮ ᱮᱭ ᱮ ᱫᱷᱚᱨᱚ ᱠᱩ ᱠᱚᱨᱚᱞᱟ᱾ ᱛᱟᱯᱚᱨᱮ ᱡᱷᱤᱸᱜᱟᱹ ᱠᱚ ᱠᱩᱸᱫᱽᱨᱤ ᱠᱚ᱾ ᱟᱨᱚ ᱥᱚᱥᱟ ᱚᱱᱠᱟᱱᱟᱜ ᱡᱤᱱᱤᱥ ᱠᱚ ᱨᱚᱦᱚᱭ ᱜᱮᱭᱟ ᱟᱨ ᱦᱚᱛᱚᱫ ᱠᱚᱸᱰᱷᱟ᱾ ᱵᱤᱱ ᱠᱚ ᱞᱟᱯᱷᱟ ᱠᱚ ᱟᱹᱰᱤ ᱟᱭᱢᱟ ᱨᱚᱠᱚᱢ ᱢᱟᱜ ᱥᱚᱵᱽᱡᱤ ᱠᱚ ᱨᱚᱦᱚᱭ ᱜᱮᱭᱟ ᱦᱳᱭ ᱵᱚᱨᱵᱚᱴᱤ ᱵᱤᱱ ᱟᱸᱡᱚᱢ ᱵᱟᱲᱟ ᱟᱠᱟᱫᱟ?
ᱦᱟᱸ᱾
ᱚᱱᱠᱟ ᱱᱟᱜ ᱜᱮ ᱱᱚᱣᱟ ᱫᱚ ᱡᱷᱟᱹᱞ ᱡᱷᱟᱹᱞ ᱧᱚᱜ ᱜᱮᱭᱟ ᱟᱨᱠᱤ ᱞᱟᱯᱷᱟ ᱠᱚ ᱢᱮᱱᱟ᱾
ᱚᱻ᱾
ᱦᱳᱭ᱾
ᱟᱭᱢᱟ ᱥᱚᱵᱡᱤ ᱢᱮᱱᱟᱜ ᱜᱮᱭᱟ ᱟᱭᱢᱟ ᱥᱚᱵᱡᱤ ᱢᱟᱱᱮ ᱵᱟᱵᱚᱱ ᱧᱮᱞ ᱟᱠᱟᱫᱟ ᱦᱚᱭᱛᱚ ᱚᱱᱮᱠ ᱠᱤ ᱦᱚᱲ ᱵᱟᱠᱚ ᱧᱮᱞ ᱟᱠᱟᱫᱟ ᱚᱱᱠᱟᱱᱟᱜ ᱦᱚᱸ ᱠᱤᱪᱷᱩ ᱡᱤᱱᱤᱥ ᱢᱮᱱᱟᱜᱼᱟ᱾
ᱟᱨ ᱧᱮᱞ ᱟᱠᱟᱫ ᱨᱮᱦᱚᱸ ᱵᱚᱱ ᱧᱮᱞ ᱵᱩᱡᱮ ᱴᱚᱴᱷᱟ ᱵᱷᱤᱛ ᱛᱤᱠ ᱧᱩᱛᱩᱢ ᱟᱞᱟᱫᱟ ᱜᱮᱭᱟ ᱦᱳᱭ ᱚᱱᱮ ᱚᱱᱠᱟ᱾
ᱦᱮᱸ ᱦᱮᱸᱦᱮᱸ᱾
ᱦᱳᱭ᱾
ᱡᱮᱢᱚᱱ ᱵᱚᱨᱫᱷᱚᱢᱟᱱ ᱨᱮ ᱢᱤᱫ ᱴᱟᱝᱧ ᱧᱮᱞ ᱞᱮᱼᱟ ᱡᱷᱟᱹᱞ ᱡᱷᱟᱹᱞ ᱦᱮᱸ ᱚᱱᱟ ᱢᱚᱴᱟ ᱢᱚᱴᱟ ᱜᱮᱭᱟ ᱦᱚ ᱪᱮᱫ ᱦᱚᱯᱚ ᱠᱚ ᱢᱮᱛᱟᱜ ᱠᱟᱱᱟ᱾
ᱦᱚᱯᱟ
ᱦᱚᱯᱚ᱾
ᱚᱻ᱾ ᱠᱤᱱᱛᱩ ᱟᱵᱚ ᱱᱚᱛᱮ ᱦᱚᱸ ᱢᱮᱱᱟᱜ ᱠᱟᱫᱟ ᱚᱱᱟ ᱫᱚᱞᱤᱧ ᱧᱮᱞ ᱵᱟᱲᱟ ᱟᱠᱟᱫᱟ ᱟᱵᱚ ᱥᱮᱫ ᱫᱚ ᱱᱚᱛᱮ ᱫᱚ ᱟᱞᱮ ᱥᱮᱫ ᱫᱚ ᱦᱚᱯᱟ ᱠᱚ ᱢᱮᱱᱟ ᱦᱚᱯᱚ ᱫᱚ ᱵᱟᱝ ᱟᱨᱠᱤ ᱦᱚᱯᱟ ᱠᱚ ᱢᱮᱱ ᱜᱮᱭᱟ᱾ ᱮᱸᱜ ᱚᱱᱮ ᱤᱭᱳ ᱯᱚᱴᱚᱞ ᱞᱮᱠᱟ ᱴᱟᱭᱤᱯ?
ᱦᱮᱸ ᱦᱮᱸ ᱦᱮᱸ ᱵᱷᱤᱛᱤᱨ ᱨᱮᱫᱚ ᱯᱚᱴᱚᱞ ᱞᱮᱠᱟ ᱴᱟᱭᱤᱞ ᱠᱤᱱᱛᱩ ᱟᱹᱰᱤ ᱞᱚᱢᱵᱟ᱾
ᱦᱳᱭ ᱚᱱᱟ ᱫᱚ ᱞᱚᱢᱵᱟ ᱜᱮᱭᱟ, ᱪᱮᱛᱟᱱ ᱦᱚᱸ ᱯᱚᱴᱚᱞ ᱞᱮᱠᱟ ᱴᱟᱭᱤᱯ ᱜᱮ?
ᱦᱮᱸ ᱦᱮᱸ᱾
ᱦᱳᱭ᱾ ᱟᱨ ᱟᱯᱮ ᱥᱮᱫ ᱫᱚ ᱵᱤᱨ ᱠᱚᱫᱚ ᱢᱮᱱᱟᱜ ᱠᱟᱫᱟ ᱥᱮ ᱵᱟᱝᱟ?
ᱢᱮᱱᱟᱜ ᱜᱮᱭᱟ ᱠᱟᱹᱴᱤᱡ ᱠᱟᱹᱴᱤᱡ ᱜᱮᱭᱟ᱾
ᱚ ᱛᱟᱦᱚᱞᱮ ᱚᱱᱟ ᱠᱚᱨᱮ ᱫᱚ ᱡᱮᱢᱚᱱ ᱢᱮᱱ ᱠᱮᱜᱼᱟ ᱵᱤᱱ ᱠᱟᱹᱴᱤᱡ ᱠᱟᱹᱴᱤᱡ ᱤᱭᱟᱹ ᱵᱤᱨ ᱠᱚᱫᱚ ᱟᱯᱮ ᱥᱮᱫ ᱫᱚ ᱛᱟᱦᱚᱞᱮ ᱚᱱᱟ ᱠᱚ ᱩᱱᱠᱩᱚᱱᱟᱜ ᱫᱚ ᱮᱸ ᱪᱮᱫ ᱠᱚᱯᱮ ᱧᱟᱢ ᱜᱮᱭᱟ ᱵᱤᱨ ᱠᱷᱚᱱᱟᱜ ᱫᱚ ᱡᱚ ᱵᱤᱞᱤ ᱛᱷᱮᱠᱮ ᱪᱮᱫᱠᱟ ᱱᱟᱜ ᱡᱤᱱᱤᱥ
ᱮᱸ ᱵᱤᱨ ᱨᱮᱫᱚ ᱟᱞᱮ ᱥᱮᱱᱟᱜ ᱵᱤᱨ ᱨᱮᱫᱚ ᱚᱱᱠᱟᱱᱟᱜ ᱡᱚ ᱵᱤᱞᱤ ᱫᱚ ᱫᱟᱨᱮ ᱠᱚᱫᱚ ᱪᱮᱫ ᱦᱚᱸ ᱵᱟᱹᱱᱩᱜ ᱜᱮᱭᱟ᱾ ᱳᱭ ᱥᱩᱫᱷᱩ ᱩᱫ ᱚᱢᱚᱱᱚᱜᱼᱟ ᱯᱩᱴᱠᱟᱹ ᱠᱚ ᱚᱢᱚᱱᱚᱜᱼᱟ ᱩᱱᱠᱩᱜ ᱜᱮ᱾
ᱚ᱾
ᱩᱸ ᱡᱚᱢ ᱡᱤᱱᱤᱥ ᱞᱮᱠᱟ ᱛᱮᱫᱚ ᱟᱨ ᱚᱱᱮ ᱚᱱᱮ ᱠᱟᱹᱴᱤᱡ ᱪᱟᱞᱟᱝ ᱦᱚᱭᱛᱳ ᱡᱟᱦᱟᱸ ᱴᱷᱮᱡ ᱠᱟᱡᱩ ᱵᱟᱫᱟᱢ ᱠᱚ ᱨᱚᱦᱚᱭ ᱠᱟᱫᱟ ᱚᱸᱰᱮ ᱠᱷᱚᱱᱟᱜ ᱠᱟᱡᱩ ᱵᱟᱫᱟᱢ ᱧᱟᱢᱚᱜᱼᱟ, ᱟᱨ ᱢᱤᱫᱴᱟᱝ ᱵᱟᱨᱭᱟ ᱦᱟᱸᱰᱮ ᱱᱟᱰᱮ ᱠᱩᱫᱽ ᱫᱟᱨᱮ ᱦᱮᱱᱟᱜᱼᱟ ᱠᱩᱫ ᱧᱟᱢᱚᱜᱼᱟ,
ᱚ᱾
ᱤᱱᱟᱹ ᱜᱮ ᱚᱱᱟ ᱠᱷᱚᱱᱟᱜ ᱡᱟᱹᱥᱛᱤ ᱠᱟᱭ ᱛᱮᱫᱚ ᱚᱱᱠᱟ ᱞᱮᱠᱟ ᱫᱚ ᱪᱮᱫ ᱦᱚᱸ ᱵᱟᱹᱱᱩᱜᱼᱟ ᱟᱫᱚ᱾
ᱚ᱾
ᱟᱯᱮ ᱥᱮᱫ ᱫᱚ ᱢᱟᱨᱟᱝ ᱢᱟᱨᱟᱝ ᱵᱤᱨ ᱢᱮᱱᱟᱜ-ᱟ?
ᱟᱞᱮ ᱥᱮᱫ ᱦᱳᱭ ᱢᱟᱨᱟᱝ, ᱢᱟᱨᱟᱝ ᱢᱟᱨᱟᱝ ᱵᱤᱨ ᱜᱮ ᱢᱮᱱᱟᱜ ᱟᱠᱟᱫᱟ ᱮᱸ ᱡᱮᱢᱚᱱ ᱟᱹᱰᱤ ᱠᱤᱪᱷᱩ ᱜᱮ ᱧᱟᱢᱚᱜ ᱜᱮᱭᱟ ᱚᱸᱰᱮ ᱠᱷᱚᱱᱟᱜ ᱥᱟᱦᱟᱱ ᱥᱟᱠᱟᱢ ᱫᱟᱹᱛᱟᱹᱱᱤ ᱛᱷᱮᱠᱮ ᱩᱫ ᱯᱩᱴᱠᱟᱹ ᱦᱚᱸᱠᱚ ᱧᱟᱢᱚᱜᱼᱟ᱾ ᱟᱨ ᱩᱸ ᱡᱚ ᱵᱤᱞᱤ ᱠᱚᱦᱚᱸ ᱧᱮᱞ ᱧᱟᱢᱚᱜ ᱜᱮᱭᱟ ᱡᱮᱢᱚᱱ ᱛᱮᱨᱮᱞ ᱠᱚ ᱛᱟᱨᱚᱚᱵ ᱠᱚ ᱟᱨ ᱮᱸᱜ ᱢᱟᱛᱠᱚᱢ ᱫᱟᱨᱮ ᱠᱚ ᱢᱮᱱᱟᱜ ᱟᱠᱟᱫᱟ᱾
ᱦᱮᱸ ᱟᱯᱮ ᱥᱮᱫ ᱢᱟ ᱢᱟᱛ ᱠᱚᱢ ᱵᱤᱨ ᱢᱟᱛᱠᱚᱢ ᱤᱧ ᱢᱮᱱᱟ ᱤᱭᱟᱹ ᱥᱟᱨᱡᱚᱢ ᱵᱤᱨ ᱠᱟᱱᱟ ᱛᱚ?
ᱦᱳᱭ ᱥᱟᱨᱡᱚᱱ ᱵᱤᱨ ᱠᱟᱱᱟ᱾
ᱚ ᱟᱞᱮ ᱥᱮᱫ ᱫᱚ ᱚᱱᱟ ᱵᱤᱨ ᱫᱟᱨᱮ ᱨᱮᱭᱟᱜ ᱵᱤᱨ ᱠᱟᱱᱟ᱾
ᱪᱮᱫ ᱞᱮᱠᱟ ᱵᱤᱱ ᱢᱮᱱ ᱠᱮᱜᱼᱟ?
ᱵᱤᱨ ᱫᱟᱨᱮ ᱵᱤᱨ ᱢᱟᱱᱮ ᱥᱟᱨᱡᱚᱢ ᱵᱤᱨ ᱫᱚ ᱵᱟᱝ᱾
ᱛᱟᱦᱚᱞᱮ ᱚᱱᱟ ᱫᱚ ᱪᱮᱫ ᱪᱮᱫ ᱪᱮᱫ ᱵᱤᱨ?
ᱵᱤᱨ ᱫᱟᱨᱮ ᱵᱟᱵᱮᱱ ᱵᱩᱡᱟ? ᱵᱤᱨ
ᱵᱤᱨ ᱫᱟᱨᱮ ᱫᱚ ᱵᱟᱹᱞᱤᱧ ᱵᱩᱡᱽ ᱮᱫᱟ ᱥᱚᱛᱛᱤ ᱜᱮᱞᱤᱧ ᱞᱟᱹᱭᱫᱟ ᱚᱱᱮ ᱵᱤᱨ ᱫᱟᱨᱮ ᱢᱟᱱᱮ ᱵᱟᱹᱞᱤᱧ ᱵᱟᱞᱤᱧ ᱟᱸᱡᱚᱢ ᱵᱟᱲᱟᱣ ᱚᱠᱟᱨᱮ ᱵᱤᱨ ᱫᱟᱨᱮ?
ᱡᱚᱢ ᱫᱚ ᱵᱟᱠᱚ ᱡᱚᱢᱟ ᱚᱱᱟ ᱫᱚ᱾
ᱦᱮᱸ ᱛᱚ ᱡᱚᱢ ᱫᱚ ᱵᱟᱠᱚ ᱡᱚᱢᱟ ᱮᱱᱠᱷᱟᱱ ᱫᱚ ᱚᱱᱟ ᱪᱮᱫ ᱥᱟᱨᱡᱚᱢ ᱫᱟᱨᱮ ᱫᱚ ᱵᱟᱝ ᱠᱟᱱᱟ?
ᱵᱟᱝ ᱠᱟᱱᱟ ᱥᱟᱨᱡᱚᱢ ᱫᱟᱨᱮ ᱫᱚ᱾
ᱛᱟᱦᱚᱞᱮ ᱪᱮᱫ ᱞᱮᱠᱟ ᱨᱚᱦᱚᱭ ᱵᱟᱜᱟᱱ ᱠᱟᱱ ᱛᱟᱯᱮᱭᱟ ᱥᱮ ᱪᱮᱫ ᱞᱮᱠᱟ?
ᱨᱚᱦᱚᱭ ᱵᱟᱜᱟᱱ ᱠᱟᱱ ᱜᱮᱭᱟ᱾
ᱚ ᱛᱟᱦᱚᱞᱮ ᱚᱱᱮ ᱡᱮᱢᱚᱱ ᱥᱚᱱᱟ ᱡᱷᱩᱨᱤ ᱥᱮ ᱯᱚᱴᱟᱥ
ᱦᱳᱭ ᱚᱱᱟ ᱥᱚᱱᱟ ᱡᱷᱩᱨᱤ ᱯᱚᱴᱟᱥ ᱚᱱᱮ ᱚᱱᱟ ᱨᱮᱭᱟᱜ ᱵᱟ ᱵᱟᱜᱟᱱ ᱠᱟᱱᱟ᱾
ᱚ ᱟᱪᱪᱷᱟ᱾
ᱟᱞᱮ ᱢᱟ ᱚᱱᱟ ᱠᱚᱜᱮ ᱵᱤᱨ ᱫᱟᱨᱮ ᱢᱟᱞᱮ ᱢᱮᱛᱟᱜᱼᱟ᱾
ᱚ᱾ ᱟᱪᱪᱷᱟ᱾ ᱟᱞᱮ ᱴᱷᱮᱱ ᱫᱚ ᱡᱮᱢᱚᱱ ᱟᱹᱰᱤ ᱟᱭᱢᱟ ᱫᱟᱨᱮ ᱜᱮ ᱢᱮᱱᱟᱜ ᱟᱠᱟᱫᱟ ᱡᱚᱢᱟᱜ ᱡᱤᱱᱤᱥ ᱠᱚᱦᱚᱸ ᱢᱮᱱᱟᱜ ᱟᱠᱟᱫᱟ᱾ ᱟᱨ ᱡᱮᱢᱚᱱ ᱚᱱᱮ ᱠᱤᱛᱟᱹ ᱠᱷᱤᱡᱩᱨ ᱠᱚ ᱵᱮᱱᱟᱣ ᱡᱚᱢ ᱵᱟᱲᱟ ᱠᱟᱜᱼᱟ?
ᱦᱮᱸ᱾
ᱦᱳᱭ ᱠᱤᱛᱟᱹ ᱠᱷᱤᱡᱩᱨ ᱠᱚ ᱢᱮᱞᱮᱫ ᱠᱚ ᱠᱩᱲᱤᱫ ᱨᱟᱢᱟ
ᱛᱮᱞᱦᱮᱫ ᱠᱚ᱾
ᱦᱳᱭ ᱚᱱᱮ ᱚᱱᱠᱟᱱᱟᱜ ᱟᱹᱰᱤ ᱟᱭᱢᱟᱤᱱ ᱤᱭᱟᱹᱮ ᱢᱮᱱᱟᱜ ᱟᱠᱟᱫᱟ ᱡᱚᱢᱟᱜ᱾ ᱦᱮᱸ ᱢᱮᱱᱟᱜ ᱟᱠᱟᱫ ᱛᱟᱞᱮᱭᱟ ᱛᱟᱨᱚᱵ ᱠᱚᱦᱚᱸ᱾
ᱟᱯᱮ ᱥᱮᱫ ᱜᱮ ᱪᱟᱞᱟᱜ ᱦᱩᱭᱩᱜᱼᱟ ᱟᱞᱮ ᱥᱮᱫ ᱫᱚ ᱚᱱᱟ ᱠᱚ ᱡᱚᱢ ᱫᱚ ᱧᱮᱞᱦᱚᱸ ᱵᱟᱞᱮ ᱧᱮᱞ ᱟᱠᱟᱫᱟ ᱟᱨ ᱢᱤᱫᱤ ᱵᱟᱨ ᱦᱚᱲ ᱫᱚ ᱡᱩᱫᱤᱭᱳᱞ ᱞᱮ ᱡᱚᱢ ᱟᱠᱟᱫᱟ᱾
ᱚᱻ ᱦᱤᱡᱩᱜ ᱯᱮ ᱟᱞᱮ ᱥᱮᱫ ᱜᱮ ᱡᱚᱢ ᱠᱚ᱾
ᱥᱟᱨᱤᱱᱟᱜ ᱚᱱᱟᱠᱚ ᱚᱠᱟᱨᱮ ᱾ ᱧᱮᱧᱟᱢᱟ ᱚᱠᱟᱨᱮᱢ ᱡᱚᱢᱟ ᱱᱚᱛᱮ ᱨᱮᱢᱟ ᱵᱟᱹᱱᱩᱜ ᱨᱮᱜᱮ ᱵᱟᱹᱱᱩᱜ ᱟᱠᱟᱫᱟ ᱥᱮ
ᱦᱳᱭ᱾
ᱟᱯᱮᱚ ᱚᱠᱟ ᱫᱤᱥᱚᱢ ᱠᱟᱱ ᱛᱟᱯᱮ?
ᱩᱸ ᱟᱞᱮ᱾
ᱦᱩᱸ᱾
ᱢᱮᱫᱽᱱᱤᱯᱩᱨ᱾
ᱚ ᱦᱚᱸ᱾ ᱚᱱᱠᱟᱜᱮ ᱞᱟᱹᱭᱟᱠᱚ ᱵᱤᱨ ᱫᱤᱥᱚᱢ ᱨᱮᱫᱚ ᱡᱷᱚᱛᱚ ᱜᱮ ᱧᱟᱢᱚᱜᱼᱟ᱾
ᱦᱮᱞᱳ᱾
ᱦᱮᱸ᱾
ᱟᱫᱚ ᱠᱟᱹᱴᱤᱡ ᱚᱥᱩᱥᱛᱷᱚ ᱧᱚᱜ ᱜᱮᱭᱟᱞᱤᱧ ᱛᱚ ᱟᱫᱚ ᱨᱚᱲ ᱠᱚ ᱵᱟᱝ ᱡᱩᱛᱩᱜ ᱠᱟᱱ ᱛᱟᱹᱞᱤᱧᱟ ᱦᱟᱸᱜ᱾ ᱛᱚ ᱦᱳᱭ᱾ ᱫᱚᱢᱮ ᱴᱷᱟᱱᱰᱟ ᱢᱟᱫᱟ ᱠᱚ ᱧᱟᱢ ᱟᱠᱟᱫ ᱞᱤᱧᱟᱹ᱾
ᱚ᱾
ᱦᱳᱭ᱾ ᱟᱨ ᱢᱮᱱᱮᱜ ᱞᱤᱧ ᱛᱟᱦᱚᱞᱮ ᱟᱯᱮ ᱚᱱᱛᱮ ᱫᱚ ᱯᱚᱨᱚᱵᱽ ᱠᱚᱫᱚ ᱪᱮᱫ ᱯᱚᱨᱚᱵᱽ ᱠᱚ ᱦᱩᱭᱩᱜ ᱜᱮᱭᱟ?
ᱯᱚᱨᱚᱵᱽ ᱠᱚᱫᱚ ᱱᱚᱛᱮ ᱫᱚ ᱢᱟᱨᱟᱝ ᱞᱮᱠᱟᱛᱮᱫᱚ ᱚᱱᱮ ᱡᱷᱟᱹᱱᱴᱤ ᱯᱟᱛᱟ ᱜᱮ ᱦᱩᱭ ᱵᱟᱲᱟᱜᱼᱟ᱾
ᱡᱷᱟᱱᱴᱤ ᱯᱟᱛᱟ᱾
ᱦᱳᱭ᱾
ᱚ ᱟᱹᱞᱤᱧ ᱢᱟ ᱛᱤᱥ ᱦᱚᱸ ᱵᱟᱞᱤᱤᱧ ᱟᱸᱡᱚᱢ ᱠᱟᱜᱼᱟ ᱡᱷᱟᱱᱴᱤ ᱯᱚᱛᱟᱥ᱾ ᱥᱮᱪᱮᱫ ᱯᱟᱛᱷᱟ ᱦᱩᱭᱩᱜ ᱜᱮᱭᱟ ᱦᱳᱭᱥᱚ ᱟᱫᱚ ᱮᱸ ᱟᱫᱚ ᱦᱳᱭᱛᱚ ᱪᱟᱞᱟᱜ ᱜᱮᱭᱟ ᱠᱚ ᱟᱹᱞᱤᱧ ᱫᱚ ᱵᱟᱦᱦᱨᱮ ᱫᱤᱥᱚᱢ ᱠᱚᱨᱮ ᱞᱤᱧ ᱛᱟᱦᱮᱱᱟ ᱟᱹᱛᱩ ᱴᱚᱞᱟ ᱠᱚᱨᱮ ᱦᱚᱸ ᱵᱟᱹᱞᱤᱧ ᱛᱟᱦᱮᱱ ᱜᱮᱼᱟ ᱩᱱᱟᱹᱜ ᱫᱚ᱾ ᱟᱨ ᱚᱱᱠᱟ ᱢᱮᱞᱟ ᱧᱮᱞ ᱥᱮ ᱯᱟᱛᱟ ᱧᱮᱞ ᱚᱱᱠᱟ ᱪᱟᱞᱟᱣ ᱵᱟᱲᱟ ᱦᱚᱸ ᱵᱟᱝ ᱦᱩᱭ ᱟᱠᱟᱱᱟ᱾
ᱦᱮᱸ᱾
ᱦᱳᱭ᱾
ᱟᱫᱚ ᱡᱷᱤᱱᱠ ᱯᱟᱛᱟ ᱫᱚ ᱚᱱᱟ ᱫᱚ ᱢᱟᱱᱮ ᱡᱚᱛᱚ ᱠᱷᱚᱱᱟᱜ ᱢᱟᱨᱟᱝ ᱯᱟᱛᱟ᱾ ᱠᱟᱱᱟ ᱛᱚ ᱱᱚᱣᱟ ᱠᱚᱨᱮᱱᱟᱜ ᱫᱚ ᱟᱫᱚ ᱚᱱᱟ ᱞᱟᱹᱭᱛᱮ ᱢᱟᱱᱮ ᱟᱭᱢᱟ ᱦᱚᱲᱜᱮ ᱦᱤᱡᱩᱜ ᱛᱟᱦᱮᱱ ᱜᱮᱭᱟ ᱠᱚ ᱟᱭᱢᱟ ᱯᱷᱟᱨᱟᱠ ᱯᱷᱟᱨᱟᱠ ᱠᱷᱚᱱ ᱜᱮ᱾
ᱦᱳᱭ᱾ ᱟᱨ ᱢᱮᱱᱮᱜ ᱟᱞᱤᱧ ᱡᱮ ᱱᱚᱜᱼᱚᱭ ᱡᱮ ᱵᱟᱦᱟ, ᱥᱚᱨᱦᱟᱭ, ᱢᱟᱜᱢᱚᱬᱮ ᱚᱱᱟ ᱠᱚᱫᱚ ᱵᱟᱝ ᱦᱩᱭᱩᱜᱼᱟ ᱟᱯᱮᱥᱮᱫ
ᱦᱮᱸ ᱢᱟᱜᱢᱚᱬᱮ ᱫᱚ ᱵᱟᱝ ᱦᱩᱭᱩᱜ ᱜᱮᱭᱟ ᱠᱤᱱᱛᱩ ᱵᱟᱦᱟ ᱥᱚᱨᱦᱟᱭ ᱚᱱᱟ ᱠᱚᱫᱚ ᱦᱩᱭᱩᱜ ᱜᱮᱭᱟ
ᱚ ᱟᱪᱪᱷᱟ ᱟᱰᱤ ᱱᱟᱯᱟᱭ ᱛᱟᱦᱚᱞᱮ ᱚᱱᱮ ᱵᱟᱦᱟ ᱱᱤᱭᱮ ᱠᱟᱹᱴᱤᱡ ᱵᱤᱱ ᱢᱮᱱ ᱢᱟᱱᱮ ᱪᱮᱫ ᱞᱮᱠᱟ ᱦᱩᱭᱩᱜ ᱜᱮᱭᱟ ᱟᱯᱮᱥᱮᱫ ᱠᱟᱹᱴᱤᱡ ᱞᱟᱹᱭ ᱟᱸᱡᱚᱢᱚᱜ ᱞᱮᱱᱠᱷᱟᱱ ᱦᱩᱭ ᱠᱚ ᱜᱮᱭᱟ
ᱵᱟᱦᱟ ᱨᱮᱫᱚ ᱱᱚᱝᱠᱟ ᱦᱩᱭᱩᱜ ᱜᱮᱭᱟ ᱡᱮ ᱡᱟᱦᱟᱸ ᱛᱤᱥ ᱢᱤᱫ ᱫᱤᱱ ᱠᱚ ᱠᱩᱞᱦᱤ ᱫᱩᱲᱩᱵ ᱠᱟᱛᱮᱜ ᱠᱚ ᱜᱟᱞᱢᱟᱨᱟᱣ ᱴᱷᱤᱠ ᱠᱮᱫ ᱜᱮ ᱡᱮ ᱛᱤᱥ ᱵᱚᱱ ᱵᱟᱦᱟᱜᱼᱟ ᱢᱤᱫᱴᱟᱝ ᱫᱤᱱ ᱠᱚ ᱜᱚᱴᱟ ᱠᱮᱫ ᱜᱮ ᱡᱮ ᱱᱩᱱᱟᱹᱜ ᱫᱤᱱ ᱨᱮᱫᱚ ᱵᱚᱱ ᱩᱢᱟ ᱱᱤᱱᱟᱹᱜ ᱫᱤᱱ ᱵᱚᱱ ᱫᱟᱠᱟᱭᱟ ᱢᱟᱱᱮ ᱚᱱᱟ ᱫᱚ ᱥᱤᱨᱤᱭᱟᱞ ᱛᱟᱦᱮᱱᱟ ᱢᱟᱱᱮ ᱯᱚᱨ ᱠᱮ ᱯᱚᱨ ᱡᱮ ᱦᱤᱞᱳᱜ ᱩᱢ ᱟᱠᱚ ᱛᱟᱨᱯᱚᱨᱮᱨ ᱫᱤᱱ ᱦᱤᱞᱳᱜ ᱫᱟᱠᱟᱭᱟᱠᱚ ᱛᱟᱨᱯᱚᱨᱮ ᱦᱤᱞᱳᱜ ᱵᱟᱥᱠᱮᱭᱟ ᱠᱚ ᱟᱫᱚ ᱡᱮ ᱦᱤᱞᱳᱜ ᱦᱟᱸᱜ ᱠᱚ ᱚᱱᱠᱟ ᱩᱢ ᱫᱟᱠᱚ ᱮᱱ ᱦᱤᱞᱚᱜ ᱫᱚ ᱡᱟᱦᱮᱨ ᱠᱚ ᱪᱟᱞᱟᱣᱮᱱ ᱜᱮ ᱩᱢ ᱯᱟᱭᱨᱟ ᱥᱟᱯᱷᱟ ᱠᱟᱛᱮᱜ ᱛᱟᱯᱚᱨᱮ ᱚᱱᱟ ᱪᱮᱫ ᱠᱚ ᱢᱤᱛᱷᱤ ᱠᱚ ᱛᱩᱲᱤ ᱠᱚ ᱪᱮᱫ ᱩᱱᱟᱹᱜ ᱜᱟᱱ ᱵᱟᱹᱧ ᱵᱟᱲᱟᱭᱟ ᱪᱮᱫ ᱠᱚᱠᱚ ᱞᱟᱜᱟᱣᱼᱟ ᱢᱮᱛᱷᱤ ᱠᱚ ᱠᱚ ᱞᱟᱜᱟᱣ ᱛᱟᱦᱮᱱᱟ ᱚᱱᱟ ᱫᱷᱤᱨᱤ ᱠᱚ ᱡᱟᱦᱟᱸ ᱠᱚ ᱵᱤᱫ ᱠᱟᱜ ᱡᱟᱦᱟᱸ ᱴᱷᱮᱡ ᱠᱚ ᱵᱚᱸᱜᱟᱭ ᱜᱮᱭᱟ ᱩᱱᱠᱩ ᱵᱚᱸᱜᱟ ᱚᱱᱟ ᱢᱮᱛᱷᱤ ᱛᱮ ᱯᱩᱨᱟᱹ ᱠᱚ ᱫᱟᱜ ᱛᱮ ᱞᱟᱦᱟ ᱛᱮᱠᱚ ᱫᱩᱞ ᱟᱹᱨᱩᱵ ᱥᱟᱯᱷᱟ ᱠᱮᱫ ᱠᱚᱜᱮ ᱚᱱᱟ ᱠᱚ ᱚᱡᱚᱜ ᱦᱚᱴᱚᱣᱟᱫ ᱠᱚᱜᱮ ᱦᱩᱸ ᱛᱟᱨᱯᱚᱨᱮ ᱮᱱᱦᱤᱞᱳᱜ ᱫᱚ ᱩᱢ ᱯᱟᱭᱨᱟ ᱠᱟᱛᱮᱫ ᱚᱲᱟᱜ ᱠᱚ ᱪᱟᱞᱟᱣᱮᱱ ᱜᱮ ᱫᱚᱥᱟᱨ ᱦᱤᱞᱳᱜ ᱫᱚ ᱚᱱᱠᱟᱜᱮ ᱥᱮᱛᱟᱜ ᱨᱮ ᱥᱮᱛᱟᱜ ᱵᱮᱲᱟ ᱫᱚ ᱵᱟᱝ ᱢᱟᱱᱮ ᱚᱱᱠᱟ ᱫᱚᱥᱴᱟ ᱮᱜᱟᱨᱚᱴᱟ ᱥᱮᱫ
ᱦᱩᱸ
ᱩᱢ ᱯᱟᱭᱨᱟ ᱥᱟᱯᱷᱟᱭᱮᱱ ᱠᱚᱜᱮ ᱛᱟᱨᱯᱚᱨᱮ ᱡᱚᱛᱚ ᱠᱚ ᱰᱮᱸᱜᱟᱭᱮᱱ ᱜᱮ ᱛᱟᱯᱚᱨᱮ ᱰᱮᱸᱜᱟ ᱠᱟᱛᱮᱫ ᱱᱟᱭᱠᱮ ᱵᱟᱵᱟ ᱟᱭᱟᱜ ᱥᱟᱢᱟᱱᱮ ᱥᱟᱵ ᱠᱮᱫ ᱜᱮ ᱟᱭᱟᱜ ᱡᱟᱦᱟᱸ ᱥᱟᱢᱟᱱ ᱠᱟᱱᱟ... ᱦᱟᱴᱟᱜ ᱫᱚ ᱞᱚᱴᱟ ᱫᱚ ᱦᱮᱸ ᱛᱟᱲᱣᱟᱨᱤ ᱫᱚ ᱟᱨ ᱚᱱᱟ ᱤᱭᱟᱹ ᱠᱚᱫᱚ ᱦᱚᱞᱚᱝ ᱠᱚ ᱟᱨᱠᱚ ᱤᱫᱤ ᱠᱮᱫ ᱜᱮ ᱛᱟᱯᱚᱨᱮ ᱡᱚᱛᱚ ᱦᱚᱲ ᱥᱤᱢ ᱠᱚ ᱤᱫᱤ ᱠᱮᱫ ᱠᱚᱜᱮ ᱵᱚᱸᱜᱟ ᱠᱮᱫ ᱠᱚᱜᱮ ᱠᱚ ᱛᱟᱯᱚᱨᱮ ᱵᱚᱸᱜᱟ ᱠᱟᱛᱮᱫ ᱡᱟᱦᱟᱸᱭ ᱱᱟᱣᱟ ᱠᱚᱠᱚ ᱵᱟᱯᱞᱟ... ᱠᱚᱜ-ᱟ ᱩᱱᱠᱩ ᱫᱚ ᱟᱨᱚ ᱟᱞᱟᱫᱟ ᱥᱤᱢ ᱠᱚ ᱤᱫᱤ ᱠᱚᱣᱟ
ᱚ ᱟᱪᱪᱷᱟ ᱦᱟᱸᱜ ᱦᱳᱭ ᱚᱱᱠᱟ ᱫᱚ ᱟᱞᱮ ᱥᱮᱫ ᱦᱚᱸ ᱚᱱᱮ ᱚᱱᱠᱟ ᱫᱚ ᱦᱩᱭᱩᱜ ᱜᱮᱭᱟ ᱮᱱᱠᱷᱟᱱ ᱫᱚ ᱢᱮᱱᱮᱫ ᱞᱤᱧ ᱡᱮ ᱱᱚᱜᱼᱚᱭ ᱡᱮ ᱵᱟᱦᱟ ᱟᱵᱤᱱ ᱢᱮᱱ ᱠᱮᱜᱼᱟ ᱜᱚᱜᱚ ᱦᱚᱲ ᱠᱚᱫᱚ ᱠᱚ ᱥᱮᱱᱚᱜ ᱜᱮᱭᱟ ᱥᱮ ᱵᱟᱝ ᱚᱱᱮ ᱡᱮ ᱚ ᱦᱳᱭᱛᱳ ᱚ ᱵᱟᱦᱟ ᱟᱛᱟᱝ ᱢᱟᱱᱮ ᱢᱟᱸᱡᱟᱱ ᱵᱮᱲᱟ ᱠᱚ ᱥᱮᱱᱚᱜ ᱜᱮᱭᱟ ᱟᱨ ᱫᱤᱱᱟᱹᱢᱟᱱ ᱫᱚ ᱵᱟᱠᱚ ᱥᱮᱱᱚᱜ ᱜᱮᱭᱟ ᱡᱚᱠᱷᱚᱱ ᱯᱩᱡᱟᱹ ᱴᱟᱭᱤᱢ ᱟᱨᱠᱤ
ᱯᱩᱡᱟᱹ ᱴᱟᱭᱤᱢ ᱫᱚ ᱟᱫᱚ ᱩᱱᱠᱩ ᱫᱚ ᱛᱚᱠᱷᱚᱱ ᱫᱚ ᱢᱟᱱᱮ ᱪᱮᱫ ᱦᱚᱸ ᱥᱩᱫᱷᱩ ᱧᱮᱞ ᱥᱩᱢᱩᱝ ᱜᱮ ᱥᱮ ᱫᱚ ᱵᱟᱝ ᱠᱚ ᱪᱟᱞᱟᱜ ᱜᱮᱭᱟ ᱾
ᱡᱮᱢᱚᱱ ᱟᱞᱮᱥᱮᱫ ᱫᱚ ᱚᱱᱮ ᱚᱱᱠᱟ ᱟᱰᱤ ᱢᱟᱱᱮ ᱟᱞᱮ ᱥᱮᱫ ᱫᱚ ᱡᱚᱛᱚ ᱦᱚᱲ ᱜᱮᱠᱚ ᱥᱮᱱᱚᱜ ᱜᱮᱭᱟᱞᱮ ᱡᱮᱢᱚᱱ ᱩᱢ ᱦᱤᱞᱳᱜ ᱦᱚᱸ ᱚ ᱵᱷᱟᱜᱮ ᱠᱟᱹᱴᱤᱡ ᱥᱟᱯᱷᱟ ᱥᱟᱯᱷᱤ ᱞᱩᱜᱽᱲᱤᱡ ᱛᱮ ᱮᱸ ᱯᱟᱴᱷᱮ ᱵᱟᱲᱟ ᱠᱟᱛᱮᱜ ᱥᱮᱱᱚᱜ ᱦᱩᱭᱩᱜᱼᱟ ᱩᱢ ᱟᱨ... ᱠᱤᱱ ᱱᱟᱭᱠᱤ ᱚᱲᱟᱜ ᱦᱮ ᱚᱸᱰᱮ ᱥᱮ ᱱᱮᱱᱜᱮ ᱛᱟᱨᱯᱚᱨᱮ ᱡᱮᱢᱚᱱ ᱮᱱᱮᱡ ᱥᱮᱨᱮᱧ ᱛᱟᱯᱚᱨᱮ ᱵᱚᱸᱜᱟ ᱠᱚ ᱟᱬᱜᱚᱱ ᱜᱮᱭᱟ ᱠᱚ᱾
ᱦᱩᱸ᱾
ᱵᱚᱸᱜᱟ ᱠᱩ ᱢᱟᱠᱩ ᱢᱟ ᱠᱚ ᱡᱟᱦᱮᱟᱨ ᱠᱚ ᱧᱮᱞ ᱟᱹᱜᱩᱭ ᱪᱮᱫ ᱞᱮᱠᱟ ᱠᱚ ᱥᱟᱯᱟ ᱥᱟᱯᱤ ᱠᱟᱫ ᱛᱟᱞᱮᱭᱟ᱾ ᱪᱮᱫᱠᱟ ᱠᱚ ᱵᱮᱱᱟᱣ ᱠᱟᱫᱟ ᱛᱚ ᱚᱱᱟ ᱠᱚ ᱦᱩᱭ ᱵᱟᱲᱟ ᱠᱟᱛᱮ ᱦᱮ ᱟᱨᱚ ᱮᱱᱮᱡ ᱵᱟᱲᱟ ᱠᱟᱛᱮᱜ ᱩᱱᱠᱩ ᱫᱚ ᱢᱟᱱᱮ ᱩᱱᱠᱩ ᱦᱚᱸᱠᱚ ᱨᱟᱹᱥᱠᱟᱹᱭ ᱜᱮᱭᱟ ᱵᱚᱸᱜᱟ ᱵᱩᱨᱩ ᱦᱚᱸᱠᱚ ᱮᱱᱮᱡ ᱜᱮᱭᱟ ᱾ ᱛᱟᱦᱚᱞᱮ ᱡᱷᱚᱛᱚ ᱦᱚᱲᱜᱮ ᱮᱱᱮᱡ ᱦᱚᱪᱚ ᱠᱚᱣᱟ ᱠᱚ ᱟᱨᱠᱤ᱾ ᱚᱱᱟ ᱠᱚ ᱦᱩᱭ ᱵᱟᱲᱟ ᱠᱟᱛᱮᱜ ᱟᱨᱚ ᱫᱚᱥᱟᱨ ᱫᱤᱱ ᱫᱚ ᱩᱢ ᱯᱷᱟᱨᱪᱟ ᱵᱟᱲᱟ ᱠᱟᱛᱮᱫ ᱟᱞᱮ ᱚᱱᱛᱮ ᱫᱚ ᱥᱮᱸᱜᱮᱞ ᱠᱚᱦᱚᱸ ᱵᱟᱝᱞᱮ ᱫᱷᱚᱨᱟᱣ ᱜᱮᱭᱟ ᱯᱩᱡᱟᱹ ᱟᱹᱨᱤ ᱦᱩᱭ ᱯᱚᱨᱡᱚᱱᱛᱚ᱾ ᱟ ᱡᱮᱢᱚᱱ ᱫᱷᱚᱨᱚ ᱟᱞᱮ ᱥᱮᱫ ᱫᱚ ᱡᱷᱚᱛᱚ ᱦᱚᱲ ᱟᱭᱳ ᱟᱭᱳ ᱦᱚᱲ ᱵᱟᱵᱟ ᱦᱚᱲ ᱡᱷᱚᱛᱚ ᱦᱚᱲ ᱥᱟᱹᱛ ᱠᱟᱛᱮᱜ ᱱᱟᱭᱠᱮ ᱚᱲᱟᱜ ᱟᱵᱟᱨ ᱞᱮ ᱥᱮᱱᱚᱜ-ᱟ᱾ ᱛᱟᱨᱯᱚᱨᱮ ᱟᱵᱟᱨ ᱚᱱᱝᱠᱟᱜᱮ ᱮᱱᱮᱡ ᱥᱮᱨᱮᱧ ᱵᱚᱸᱜᱟ ᱠᱚᱠᱚ ᱟᱬᱜᱳᱱ ᱛᱟᱞᱮᱭᱟ ᱛᱟᱨᱯᱚᱨᱮ ᱡᱟᱦᱮᱨ ᱢᱤᱫ ᱥᱟᱛᱮ ᱞᱮ ᱪᱟᱞᱟᱜ ᱜᱮᱭᱟ ᱟᱞᱮ ᱫᱚ᱾